ᱦᱳᱭ ᱜᱚᱝᱠᱮ
ᱟᱸᱡᱚᱢᱚᱜ ᱠᱟᱱᱟ ᱜᱚᱝᱠᱮ ᱡᱚᱦᱟᱨ ᱜᱮ ᱜᱚᱝᱠᱮ
ᱦᱮᱸ ᱜᱚᱝᱠᱮ ᱡᱚᱦᱟᱨ ᱜᱮ
ᱛᱟᱦᱚᱞᱮ ᱜᱚᱝᱠᱮ ᱞᱟᱹᱭ ᱦᱩᱭᱩᱜ ᱠᱟᱱᱟ ᱡᱮ ᱦᱩᱲᱩ ᱥᱟᱶ ᱥᱟᱶᱛᱮ ᱪᱮᱫ ᱟᱱᱟᱡᱽ ᱯᱮ ᱪᱟᱥ ᱠᱟᱫᱟ?
ᱱᱚᱛᱮ ᱫᱚ ᱦᱩᱲᱩ ᱫᱚ ᱦᱩᱲᱩ ᱥᱟᱶᱛᱮ ᱫᱚ ᱚᱱᱠᱟ ᱫᱚ ᱪᱮᱫ ᱦᱚᱸ ᱵᱟᱞᱮ ᱪᱟᱥ ᱠᱟᱜᱼᱟ ᱦᱩᱲᱩ ᱫᱚ ᱟᱞᱮ ᱵᱟᱨ ᱫᱷᱟᱣ ᱞᱮ ᱪᱟᱥᱟ ᱚᱱᱮ ᱥᱤᱛᱩᱝ ᱥᱚᱢᱚᱭ ᱢᱤᱫ ᱫᱷᱟᱣ ᱞᱮ ᱪᱟᱥᱟ ᱟᱨ ᱱᱚᱜᱼᱚᱭ ᱦᱟᱸᱜ ᱱᱤᱭᱟᱹ
ᱟᱞᱮ ᱥᱮᱫ ᱦᱚᱸ ᱚᱱᱠᱟ ᱜᱮ ᱢᱟᱱᱮ ᱢᱤᱱᱤ ᱠᱚ ᱛᱟᱸᱦᱮᱱ ᱠᱷᱟᱱ ᱵᱟᱨ ᱫᱷᱟᱣ ᱟᱨ ᱵᱟᱝ ᱛᱟᱸᱦᱮᱱ ᱠᱷᱟᱱ ᱟᱫᱚ ᱚᱱᱠᱟ ᱫᱚ ᱵᱟᱝ ᱦᱩᱭᱩᱜ ᱜᱮᱭᱟ ᱠᱤᱱᱛᱩ ᱚᱱᱟ ᱥᱟᱶ ᱥᱟᱶᱛᱮ ᱱᱤᱛᱚᱜ ᱫᱚ ᱟᱱᱟᱡᱽ ᱠᱚ ᱥᱚᱥᱟ ᱠᱚ ᱛᱟᱯᱚᱨᱮ ᱡᱷᱤᱸᱜᱟᱹ ᱠᱚ ᱵᱚᱨᱵᱚᱴᱤ ᱠᱚ ᱵᱮᱸᱜᱟᱲ ᱠᱚ ᱦᱩᱭᱩᱜ ᱜᱮᱭᱟ ᱛᱚ ᱱᱤᱛᱚᱜ ᱫᱚ ᱚᱱᱟ ᱠᱚ ᱪᱟᱥ ᱵᱟᱲᱟ ᱦᱩᱭᱩ ᱠᱟᱱᱟ ᱟᱯᱮ ᱥᱮᱫ ᱫᱚ ᱞᱚᱜᱚ
ᱟᱞᱮ ᱱᱚᱛᱮ ᱫᱚ ᱚᱱᱠᱟ ᱫᱚ ᱥᱚᱵᱽᱡᱤ ᱠᱚᱫᱚ ᱵᱟᱝ ᱪᱟᱥ ᱦᱩᱭ ᱟᱠᱟᱱᱟ, ᱥᱩᱫᱷᱩ ᱦᱩᱲᱩ ᱠᱚᱜᱮ᱾
ᱦᱩᱲᱩ ᱠᱚᱦᱚᱸ ᱥᱟᱶᱛᱮ ᱥᱚᱵᱽᱡᱤ ᱠᱚᱫᱚ ᱚᱲᱟᱜ ᱠᱚᱨᱮ ᱡᱚᱢ ᱵᱟᱲᱟ ᱦᱚᱸ ᱟᱨ ᱟᱹᱠᱷᱨᱤᱧ ᱠᱚᱦᱚᱸ ᱡᱚᱛᱚ ᱜᱮ ᱦᱩᱭᱩᱜ ᱜᱮᱭᱟ, ᱟᱨ ᱛᱟᱦᱚᱞᱮ ᱦᱩᱲᱩ ᱫᱚ ᱢᱟᱱᱮ ᱛᱤᱥ ᱯᱮ ᱛᱚᱞᱟ ᱯᱮ ᱜᱤᱰᱜᱭᱟ ᱚᱱᱟ ᱤᱭᱟᱹ ᱫᱚ ᱫᱷᱚᱨ ᱱᱟᱜ ᱫᱚ,
ᱚᱱᱟ ᱫᱚ ᱚᱱᱮ ᱤᱭᱟᱹ ᱯᱚᱨᱮ ᱜᱮ ᱮ ᱥᱟᱠᱨᱟᱛ ᱮ ᱪᱮᱫᱟᱜ ᱡᱟᱱᱩᱣᱟᱨᱤ ᱯᱚᱭᱞᱟ ᱡᱟᱱᱩᱣᱟᱨᱤ ᱯᱚᱨᱮ ᱯᱚᱨᱮ ᱜᱮᱞᱮ ᱜᱤᱰᱤᱭᱟ,
ᱢᱟᱱᱮ ᱥᱟᱠᱨᱟᱛ ᱞᱟᱦᱟᱜᱮ ᱯᱟᱲᱟᱜ ᱠᱟᱱᱟ,
ᱦᱳᱭ ᱥᱟᱠᱨᱟᱛ ᱞᱟᱦᱟᱜᱮ ᱚᱱᱟ ᱫᱚ ᱯᱟᱲᱟᱜ ᱠᱟᱱᱟ ᱥᱟᱠᱨᱟᱛ ᱞᱟᱦᱟ ᱨᱮᱜᱮ ᱞᱮ ᱜᱤᱰᱤᱭᱟ
ᱟᱫᱚ ᱛᱤᱥ ᱯᱮ ᱨᱟᱠᱟᱵᱟ ᱟᱫᱚ ᱛᱤᱥ ᱯᱮ ᱤᱨᱟ ᱛᱤᱥ ᱯᱮ ᱨᱚᱦᱚᱭᱟ?
ᱥᱟᱠᱨᱟᱛ ᱞᱟᱦᱟ ᱜᱤᱰᱤ ᱞᱮᱠᱷᱟᱱ ᱚᱱᱟ ᱯᱩᱸᱪᱤᱥ ᱫᱤᱱ ᱵᱟᱝ ᱠᱷᱟᱱ ᱢᱤᱫ ᱪᱟᱸᱫᱳ ᱜᱟᱱ, ᱛᱟᱦᱮᱸ ᱞᱮᱱᱠᱷᱟᱱ ᱜᱮ ᱛᱷᱚᱲᱟ ᱧᱮᱞ ᱦᱩᱭᱩᱜᱼᱟ, ᱠᱮᱴᱮᱡ ᱧᱚᱜ ᱞᱮᱱᱠᱷᱟᱱ ᱜᱮ ᱟᱫᱚᱼᱼᱼ ᱚᱱᱟᱫᱚ ᱨᱚᱦᱚᱭ ᱜᱟᱱᱚᱜᱼᱟ ᱧᱮᱞ ᱞᱮᱱᱠᱷᱟᱱ ᱜᱮ ᱟᱫᱚ ᱨᱚᱦᱚᱭ ᱟᱞᱮ ᱛᱟᱨᱯᱚᱨᱮ ᱚᱱᱟ ᱫᱚ ᱤᱱᱟᱹᱜ ᱪᱟᱸᱫᱳ ᱜᱟᱱ,
ᱜᱚᱝᱠᱮ ᱢᱟᱱᱮ ᱦᱚᱸᱜᱼᱚ ᱱᱤᱭᱟᱹ ᱵᱚᱨᱥᱟ ᱦᱩᱲᱩ ᱫᱚ ᱥᱮᱨᱢᱟ ᱫᱟᱜ ᱥᱮ ᱚᱱᱠᱟᱱ ᱯᱟᱡᱟᱣ, ᱯᱟᱡᱟᱣ ᱠᱚᱫᱚ ᱫᱟᱜ ᱠᱟᱛᱮ ᱨᱚᱦᱚᱭᱚᱜᱼᱟ᱾ ᱠᱤᱱᱛᱩ ᱟᱯᱮ ᱡᱟᱦᱟᱸ ᱫᱷᱚᱨᱚᱱ ᱦᱳᱲᱳ ᱯᱮ ᱨᱚᱦᱚᱭᱟ ᱚᱱᱟ ᱫᱚ ᱥᱮᱨᱢᱟ ᱫᱟᱜ ᱥᱮ ᱜᱟᱰᱟ ᱫᱟᱜ ᱠᱚᱜᱮ ᱚᱱᱠᱟ ᱦᱮᱱᱟᱜ ᱛᱟᱯᱮᱭᱟ ᱟᱨ ᱥᱮ ᱪᱮᱫ ᱞᱮᱠᱟ ᱛᱮᱯᱮ-
ᱦᱳᱭ ᱩᱱ ᱥᱚᱢᱚᱭ ᱢᱟ ᱥᱮᱨᱢᱟ ᱫᱟᱜ ᱢᱟ ᱵᱟᱭ ᱡᱟᱹᱲᱤ ᱜᱮᱭᱟ᱾ᱦᱮᱸ ᱟ ᱢᱤᱱᱤ ᱢᱮᱱᱟᱜᱼᱟ ᱥᱮᱞᱳ,
ᱥᱮᱞᱳ ᱠᱚᱛᱮ, ᱚᱱᱟ ᱥᱚᱞᱟᱨ ᱫᱤᱭᱮ ᱥᱮ ᱠᱟᱨᱮᱱᱴ ᱠᱚ ᱫᱤᱭᱮ ᱜᱮ ᱯᱮᱭᱟ ᱟᱨ ᱢᱟᱹᱴᱤᱭᱟ. ᱲ ᱦᱟᱥᱟ ᱫᱚ ᱩᱱᱟᱹᱜ ᱫᱚ ᱦᱳᱭ ᱵᱟᱠᱷᱟᱱ ᱱᱮᱛᱟᱨ ᱫᱚ ᱥᱳᱞᱟᱨ ᱠᱚᱛᱮ ᱦᱚᱸ ᱪᱟᱞᱟᱜ ᱠᱟᱱ ᱜᱮᱭᱟ, ᱟᱨ ᱩᱱᱟ. ᱜ ᱜᱚᱦᱚᱲ ᱡᱟᱨᱠᱟᱣ ᱞᱮᱱᱠᱷᱟᱱ ᱚᱱᱟᱛᱮ ᱡᱟᱹᱱᱤᱡ ᱟᱯᱮᱫᱚ ᱥᱩᱵᱤᱫᱷᱟ ᱦᱮᱱᱟᱜ ᱛᱟᱯᱮᱭᱟ ᱚᱱᱟ ᱫᱚ᱾ ᱥᱚᱞᱦᱮ ᱜᱮ ᱛᱟᱯᱮᱭᱟ ᱟᱯᱮᱭᱟᱜ ᱫᱚ ᱢᱟ. ᱴᱤᱭᱟ. ᱲ ᱦᱟᱥᱟ ᱫᱟᱜ ᱩᱱᱟᱹᱜ ᱵᱟᱴᱟᱱᱟᱜ-ᱟ, ᱟᱞᱮ ᱥᱮᱫ ᱢᱟ ᱵᱟᱹᱞᱤ ᱦᱟᱥᱟ ᱫᱚᱢᱮ ᱫᱟᱜ ᱮ ᱜᱚᱦᱚᱲᱟ ᱚ
ᱡᱚᱛᱚ ᱦᱩᱸ ᱜᱟᱰᱟ ᱫᱷᱟᱨᱮᱱᱟᱜ ᱵᱟᱹᱫᱽ ᱠᱚᱫᱚ ᱟᱫᱚ ᱚᱱᱠᱟ ᱫᱚ ᱢᱟᱹᱴᱤᱭᱟᱹᱲ ᱦᱟᱥ ᱦᱟᱥᱟ ᱫᱚ ᱵᱟᱝ ᱠᱟᱱᱟ
ᱦᱮᱸ ᱦᱮᱸ ᱦᱮᱸ ᱛᱚ ᱜᱟᱰᱟ ᱫᱷᱟᱨᱮ ᱫᱚ ᱠᱟᱹᱴᱤᱡ ᱫᱟᱜ ᱡᱳᱨ ᱧᱚᱜ ᱜᱚᱦᱚᱲᱟᱭ, ᱦᱮᱸ ᱦᱩᱸ,
ᱦᱮᱸ ᱚᱱᱟ ᱠᱚᱨᱮᱱᱟᱜ ᱵᱟᱹᱫᱽ ᱫᱚ ᱫᱟᱜ ᱠᱟᱹᱡ ᱮ ᱴᱟᱱᱟᱣ ᱜᱮᱭᱟ ᱚᱱᱟ ᱨᱮᱫᱚ ᱵᱮᱥᱤ ᱜᱮ ᱵᱟᱛᱟᱱ ᱦᱩᱭᱩᱜᱼᱟ,
ᱜᱚᱢᱠᱮ ᱡᱟᱦᱟᱸ ᱱᱚᱜ-ᱚᱭ ᱵᱚᱨᱥᱟ ᱨᱮᱯᱮ ᱨᱚᱦᱚᱭᱟ ᱵᱚᱨᱥᱟ ᱨᱮᱯᱮ ᱨᱚᱦᱚᱭ ᱫᱟ, ᱡᱟᱦᱟᱸ ᱛᱤᱱᱟᱹᱜ ᱦᱩᱲᱩ ᱧᱟᱢᱚᱜᱼᱟ ᱚᱱᱟ ᱠᱷᱚᱱ ᱫᱷᱚᱨᱚᱱ ᱨᱮ ᱚᱱᱟ ᱡᱟᱭᱜᱟ ᱨᱮᱜᱮ, ᱰᱷᱮᱨ ᱜᱮ ᱧᱟᱢᱚᱜᱼᱟ ᱥᱮ ᱪᱮᱫ ᱞᱮᱠᱟ ᱛᱚᱯᱷᱟᱛᱚᱜᱼᱟ ᱥᱮ ᱥᱚᱢᱟᱱ ᱜᱮ ᱦᱩᱭᱩᱜᱼᱟ, ᱚᱠᱟ ᱞᱮᱠᱟᱱᱟᱜ?
ᱟ ᱵᱚᱨᱥᱟ ᱵᱚᱞᱛᱮ ᱱᱚᱜᱼᱚᱭ ᱱᱤᱛᱚᱜ ᱡᱟᱦᱟᱸ ᱦᱟᱸᱜ ᱦᱩᱭᱩᱜ ᱠᱟᱱᱟ ᱵᱟᱝ,
ᱦᱮᱸ ᱱᱤᱛᱚᱜ ᱡᱟᱦᱟᱸ ᱦᱩᱭᱩᱜ ᱠᱟᱱᱟ ᱚᱱᱟ ᱜᱮ ᱵᱤᱡᱤ ᱦᱩᱭᱩᱜᱼᱟ, ᱥᱮ ᱦᱟᱱᱟ ᱫᱷᱚᱨᱚᱱ ᱨᱮᱱᱟᱜ ᱯᱮ ᱨᱚᱦᱚᱭ ᱮᱫᱟ ᱡᱟᱦᱟᱸ ᱚᱱᱟᱴᱟᱜ ᱵᱮᱥᱤ ᱦᱩᱭᱩᱜᱼᱟ ᱥᱮ ᱥᱚᱢᱟᱱ ᱜᱮ ᱦᱩᱭᱩᱜᱼᱟ ᱚᱠᱟᱞᱮᱠᱟ,
ᱵᱟᱝ ᱫᱷᱚᱨᱚᱱ ᱨᱮᱱᱟᱜ ᱫᱚ ᱠᱚᱢ ᱧᱚᱜ ᱜᱮ ᱦᱩᱭᱩᱜᱼᱟ ᱱᱚᱣᱟ ᱵᱚᱨᱥᱟ ᱨᱮᱱᱟᱜ ᱜᱮ ᱵᱤᱥᱤ ᱫᱚ ᱦᱩᱭᱩᱜᱼᱟ, ᱠᱟᱨᱚᱱ ᱱᱚᱜ-ᱚᱭ ᱫᱷᱚᱨᱚᱱ ᱜᱮᱛᱚ ᱡᱚᱛ ᱛᱚ ᱵᱟᱹᱫᱽ ᱫᱚ ᱵᱟᱝᱞᱮ ᱪᱟᱥ ᱫᱟᱲᱮᱭᱟᱜ-ᱟ ᱛᱚ, ᱩᱱᱟᱹᱜ ᱫᱟᱜ ᱥᱩᱫᱷᱩ ᱢᱟᱛᱨᱚ ᱵᱟᱛᱟᱱ ᱛᱮᱜᱮ ᱦᱩᱭᱩᱜᱼᱟ ᱟᱫᱚ ᱡᱚᱛᱚ ᱫᱚ ᱵᱟᱝ ᱵᱟᱛᱟᱱ ᱯᱩᱨᱟᱹᱜ-ᱟ ᱛᱚ ᱚᱱᱟᱛᱮ ᱤᱱᱟᱹ ᱥᱚᱢᱚᱭ ᱫᱚ ᱠᱚᱢ ᱧᱚᱜ ᱜᱮᱞᱮ ᱨᱚᱦᱚᱭᱟ,
ᱟᱫᱚ ᱠᱚᱢ ᱨᱮᱦᱚᱸ ᱚᱱᱟ ᱡᱟᱭᱜᱟ ᱨᱮᱫᱚ ᱵᱚᱨᱥᱟ ᱠᱷᱚᱱ ᱫᱚ ᱠᱟᱹᱴᱤᱡ ᱠᱚᱢᱚᱜ-ᱟ
ᱦᱳᱭ ᱦᱳᱭ ᱦᱳᱭ
ᱟᱯᱮ ᱥᱮᱫ ᱫᱚ ᱚᱱᱟ ᱢᱟᱱᱮ ᱠᱟᱹᱴᱤᱡ ᱥᱚᱛᱟᱞ ᱧᱚᱜ ᱡᱟᱭᱜᱟ ᱠᱟᱱᱟ ᱡᱟᱹᱱᱤᱡ ᱟᱱᱟᱡᱽ ᱠᱚᱫᱚ ᱵᱟᱝ ᱜᱮ ᱜᱟᱱᱚᱜᱼᱟ ᱵᱚᱨᱥᱟ ᱨᱮᱦᱚᱸ? ᱡᱟᱨᱠᱟᱶ ᱩᱛᱟᱹᱨᱚᱜ-ᱟ ᱫᱚ ᱵᱟᱝ ᱦᱩᱭᱩᱜ-ᱟ ᱵᱚᱨ ᱫᱚ ᱩᱯᱚᱡᱩᱠᱛᱚ ᱡᱟᱭᱜᱟ ᱵᱟᱝ ᱠᱟᱱᱟ ᱟᱞᱮ ᱥᱮᱫ ᱢᱟ ᱜᱚᱢᱠᱮ ᱯᱩᱨᱟᱹ ᱰᱟᱦᱤ ᱜᱮ ᱦᱩᱲᱩ ᱜᱮ ᱵᱟᱝ ᱨᱚᱦᱚᱭᱚᱜ-ᱟ ᱚᱱᱟ ᱠᱚᱫᱚ ᱟᱱᱟᱡᱽ ᱪᱷᱟᱲᱟ ᱫᱚ ᱡᱟᱭᱜᱟ ᱜᱮ ᱵᱟᱹᱱᱩᱜ-ᱟ
ᱚ ᱚᱱᱠᱟᱱ ᱡᱟᱭᱜᱟ ᱢᱟ ᱵᱟᱹᱱᱩᱜ-ᱟ ᱟᱞᱮ ᱢᱟ ᱟᱹᱰᱤ ᱞᱚᱜᱚᱱ ᱡᱟᱨᱠᱟᱜ-ᱟ ᱚᱱᱟ ᱠᱚᱫᱚ ᱟᱱᱟᱡᱽ ᱠᱚᱫᱚ ᱚᱱᱟᱛᱮ ᱵᱟᱭ ᱜᱟᱱᱚᱜ-ᱟ
ᱟᱫᱚ ᱮᱢᱱᱤ ᱫᱷᱚᱨᱚᱱ ᱨᱮ ᱵᱚᱨᱥᱟ ᱨᱮ ᱟᱱᱟᱡᱽ ᱫᱚ ᱜᱟᱱᱚᱜ-ᱟ ᱠᱤᱱᱛᱩ ᱮᱴᱟᱜ ᱥᱚᱢᱚᱭ ᱫᱚ ᱚᱸᱰᱮ ᱫᱚ ᱟᱱᱟᱡᱽ ᱵᱟᱝ ᱜᱟᱱᱚᱜ-ᱟ ᱫᱟᱜ ᱵᱟᱝ ᱛᱟᱦᱮᱱᱟ ᱟᱨ ᱫᱚᱢᱮ ᱴᱟᱱᱚᱜ-ᱟ ᱫᱟᱜ ᱜᱮᱦᱚᱸ ᱵᱟᱹᱧ ᱵᱟᱡᱟᱣ ᱜᱮᱭᱟ ᱫᱟᱜ ᱴᱟᱱᱚᱜ-ᱟ ᱮᱴᱟᱜ ᱥᱚᱢᱚᱭ ᱫᱚ ᱵᱚᱨᱥᱟ ᱫᱚ ᱴᱷᱤᱠ ᱜᱮ ᱛᱟᱦᱮᱱᱟ ᱫᱟᱜ ᱡᱟᱦᱟᱸ ᱛᱤᱱᱟᱹᱜ ᱫᱟᱜ ᱨᱮᱦᱚᱸ ᱵᱟᱭ ᱡᱟᱨᱠᱟᱜᱼᱟ᱾ ᱚᱱᱟᱛᱮ ᱠᱚᱨᱚᱞᱟ ᱠᱚ ᱡᱷᱤᱸᱜᱟᱹ ᱠᱚᱞᱮ ᱨᱚᱦᱚᱭ ᱜᱤᱰᱤ ᱠᱟᱜ-ᱟ ᱡᱟᱜᱮ ᱦᱩᱭᱩᱜ-ᱟ
ᱦᱩᱸ ᱦᱩᱸ ᱚᱱᱟ ᱫᱚ ᱟᱠᱷᱨᱤᱧ ᱵᱟᱠᱷᱨᱟ ᱯᱮ ᱪᱟᱥᱟ ᱥᱮ ᱱᱚᱝᱠᱟ ᱚᱲᱟᱜ ᱨᱮ ᱡᱚᱢ ᱵᱟᱠᱷᱨᱟ
ᱱᱚᱣᱟ ᱟᱹᱠᱷᱨᱤᱧ ᱵᱟᱠᱷᱨᱟ ᱜᱮ ᱵᱮᱥᱤᱨ ᱵᱷᱟᱜᱽ ᱛᱮ ᱢᱟᱱᱮ ᱵᱟᱨ ᱯᱮ ᱠᱟᱴᱷᱟ ᱢᱚᱬᱮ ᱠᱟᱴᱷᱟ ᱪᱮᱛᱟᱱ ᱛᱟᱦᱮᱱ ᱠᱷᱟᱱ ᱫᱚ ᱡᱚᱢ ᱛᱮᱦᱚᱸ ᱵᱟᱝ ᱵᱟᱝ ᱪᱟᱵᱟᱜ ᱜᱮ, ᱮᱱᱛᱮᱦᱚᱸ ᱯᱮᱲᱟ ᱯᱟᱹᱲᱦᱟᱹ ᱵᱟᱝᱠᱚ ᱤᱫᱤ ᱪᱟᱵᱟ ᱫᱟᱲᱮᱭᱟᱜ ᱜᱮᱭᱟ᱾ ᱟᱹᱠᱷᱨᱤᱧ ᱦᱩᱭᱩᱜ ᱜᱮᱭᱟ ᱟᱨ ᱦᱚᱦᱚ ᱱᱚᱣᱟ ᱵᱷᱟᱫᱚᱨ ᱵᱚᱸᱜᱟ ᱥᱮ ᱥᱤᱡᱤᱱ ᱠᱚᱫᱚ ᱠᱟᱹᱢᱤ ᱠᱟᱡ ᱦᱚ ᱵᱟᱝ ᱛᱟᱦᱮᱱᱟ ᱩᱱ ᱥᱚᱢᱚᱭ ᱚᱱᱟ ᱟᱱᱟᱡᱽ ᱠᱚ ᱟᱠᱷᱨᱤᱧ ᱛᱮᱜᱮ ᱱᱚᱜ-ᱚᱭ ᱵᱚᱞ ᱠᱷᱮᱞ ᱠᱷᱮᱞᱳᱰ ᱠᱚ ᱦᱩᱭᱩᱜ ᱜᱮᱭᱟ ᱧᱮᱞ ᱠᱚ ᱪᱟᱞᱟᱣ ᱦᱩᱭᱩᱜ-ᱟ ᱦᱟᱱᱟ ᱱᱟᱣᱟ ᱥᱚᱫᱟ ᱠᱷᱚᱨᱪᱟ ᱠᱚ ᱪᱟᱞᱟᱜ-ᱟ ᱚᱱᱟ ᱛᱮᱜᱮ
ᱳ
ᱦᱚ ᱚᱱᱟ ᱦᱚ ᱢᱤᱫᱴᱟᱝ ᱠᱟᱹᱣᱰᱤ ᱤᱱᱠᱟᱢ ᱨᱮᱱᱟᱜ ᱢᱤᱫᱴᱟᱝ ᱱᱟᱯᱟᱭ ᱜᱮ ᱯᱚᱫ ᱠᱟᱱᱟ ᱟᱨ ᱪᱮᱫ
ᱦᱮᱸ ᱟᱫᱚ ᱮᱢᱱᱤ ᱛᱮᱜᱮ ᱛᱚ ᱩᱱᱢᱟ ᱚᱠᱚᱭ ᱦᱚᱸ ᱠᱟᱹᱢᱤ ᱵᱟᱝ ᱠᱚ ᱮᱢᱚᱜ ᱜᱮᱭᱟ ᱪᱟᱥ ᱠᱟᱹᱢᱤ ᱵᱚᱱᱫᱚ ᱛᱟᱦᱮᱱᱟ ᱡᱟᱭᱜᱟ ᱠᱚᱦᱚᱸ ᱡᱚᱛᱚ ᱛᱚ ᱡᱚᱲᱟ ᱛᱟᱦᱮᱱᱟ ᱟᱨ ᱨᱳᱡᱽᱜᱟᱨ ᱡᱟᱭᱜᱟ ᱜᱮ ᱵᱟᱝ ᱛᱟᱦᱮᱱᱟ ᱩᱱᱫᱚ᱾
ᱦᱳᱭ ᱦᱳᱭ
ᱟᱞᱮ ᱫᱚ ᱤᱱᱠᱟᱢ ᱥᱳᱨᱥ ᱛᱮᱫᱚ ᱚᱱᱮ ᱞᱤᱱ ᱢᱮᱛᱟ ᱵᱤᱱᱟ ᱵᱟᱨᱫᱷᱟ ᱦᱩᱲᱩ ᱞᱮ ᱪᱟᱥ ᱟ ᱟᱨ ᱚᱱᱮ ᱵᱟᱫᱟᱢ ᱞᱮ ᱪᱟᱥᱟ ᱚᱱᱟ ᱠᱚᱛᱮᱜᱮ ᱤᱭᱟᱹ ᱠᱚᱫᱚ ᱤᱱᱠᱟᱢ ᱥᱮ ᱯᱩᱭᱥᱟᱹ ᱟᱨᱡᱟᱣ ᱫᱚ ᱦᱩᱭᱩᱜ-ᱟ
ᱛᱟᱦᱚᱞᱮ ᱦᱩᱲᱩ ᱨᱚᱦᱚᱭ ᱠᱟᱛᱮᱫ ᱟᱹᱞᱩ ᱥᱮ ᱛᱩᱲᱤ ᱚᱱᱠᱟᱱᱟᱜ ᱵᱟᱫᱟᱢ ᱡᱟᱹᱛ ᱪᱮᱫ ᱠᱚ ᱵᱟᱢ ᱯᱮ ᱨᱚᱦᱚᱭ ᱜᱮᱭᱟ
ᱦᱳᱭ ᱵᱟᱫᱟᱢ ᱞᱮ ᱨᱚᱦᱚᱭᱟ ᱱᱚᱛᱮ ᱫᱚ
ᱵᱟᱫᱟᱢ ᱵᱟᱫᱟᱢ ᱫᱚ ᱪᱮᱫ ᱯᱚᱭᱥᱟ ᱟᱞᱩ ᱠᱷᱚᱱ ᱵᱤᱥᱤ ᱜᱮᱭᱟ ᱥᱮ ᱚᱠᱟᱞᱮᱠᱟ
ᱟᱫᱚ ᱟᱞᱩᱻᱻᱻ ᱨᱮᱱᱟᱜ ᱫᱚ ᱪᱮᱫ ᱞᱮᱠᱟ ᱦᱟᱜ ᱩᱱᱟᱜ ᱴᱟᱜ ᱫᱚ ᱵᱟᱹᱞᱤᱧ ᱵᱟᱲᱟᱭᱟ ᱡᱩᱫᱤ ᱵᱤᱱ ᱞᱟᱹᱭ ᱠᱷᱟᱱ ᱫᱚ ᱱᱟᱯᱟᱭ ᱠᱚᱜ-ᱟ
ᱟᱫᱚ ᱫᱟᱢ ᱛᱚ ᱚᱱᱟ ᱫᱚ ᱡᱚᱠᱷᱚᱱ ᱛᱚᱠᱷᱚᱱ ᱠᱚᱢ ᱵᱮᱥᱤᱜᱼᱟ ᱱᱮᱥ ᱡᱮᱢᱚᱱ ᱪᱟᱨᱥᱚ ᱴᱟᱠᱟ ᱦᱚ ᱵᱟᱝ ᱫᱟᱢ ᱞᱮᱱᱟ ᱫᱩᱥᱚ ᱴᱟᱠᱟ ᱴᱟᱠᱟ ᱵᱟᱝ ᱫᱟᱢ ᱞᱮᱱᱟ ᱵᱟᱨ ᱵᱚᱥᱛᱟ ᱟᱞᱩ ᱚᱱᱟ ᱵᱟᱨ ᱵᱚᱥᱛᱟ ᱵᱚᱥᱛᱟ ᱫᱟᱢ ᱠᱷᱚᱱ ᱫᱚ ᱟᱞᱩ ᱫᱟᱢ ᱜᱮ ᱠᱚᱢᱼᱱᱟ, ᱱᱤᱭᱟᱹ ᱫᱷᱟᱣ ᱮᱢᱚᱱ ᱚᱥᱴᱚᱨ ᱨᱮᱠᱚ ᱡᱚᱢᱟᱭᱮᱫ ᱛᱟᱦᱮᱸᱫ ᱮᱢᱚᱱ ᱵᱚᱥᱛᱟ ᱫᱟᱢ ᱵᱤᱥᱤᱭᱮᱱᱟ ᱯᱚᱧᱪᱟᱥ ᱴᱟᱠᱟ ᱛᱮ ᱵᱚᱥᱛᱟ ᱢᱤᱫᱴᱟᱝ ᱢᱤᱫᱴᱟᱝ ᱥᱳᱛᱛᱚᱨ ᱴᱟᱠᱟ ᱛᱮ ᱵᱚᱥᱛᱟ ᱟᱨ ᱢᱤᱫᱴᱟᱝ ᱟᱞᱩ ᱫᱟᱢ ᱦᱩᱭᱱᱟ ᱢᱤᱫ ᱵᱚᱥᱛᱟ ᱨᱮᱱᱟᱜ ᱫᱟᱢ ᱢᱤᱫᱥᱚ ᱴᱟᱠᱟᱮᱱᱟ
ᱛᱟᱦᱚᱞᱮ ᱚᱱᱟ ᱠᱚ ᱦᱳᱭ ᱚᱱᱟ ᱠᱚ ᱦᱤᱥᱟᱹᱵ ᱛᱮᱫᱚ ᱵᱟᱫᱟᱢ ᱫᱚ ᱱᱤᱭᱟᱹ ᱫᱷᱟᱣ ᱫᱚ ᱠᱟᱹᱡ ᱵᱮᱥᱤ ᱜᱮ ᱫᱟᱢ ᱛᱟᱦᱮ ᱠᱟᱱᱟ
ᱢᱟᱱᱮ ᱫᱚᱢᱮ ᱫᱚ ᱵᱟᱝ ᱠᱚᱢᱚᱜ-ᱟ ᱚᱱᱟ ᱫᱚ ᱟᱹᱞᱩ ᱞᱮᱠᱟ ᱜᱮ ᱫᱚᱢᱮ
ᱵᱟᱝᱟ ᱵᱟᱝᱟ, ᱚᱱᱠᱟ ᱫᱚ ᱵᱟᱭ ᱠᱚᱢᱟᱜ ᱚᱱᱠᱟ ᱢᱤᱫ ᱵᱟᱨ ᱴᱟᱠᱟ ᱦᱚᱭᱛᱚ ᱠᱚᱢ ᱫᱟᱲᱮᱭᱟᱜᱼᱟ ᱦᱟᱜ᱾
ᱢᱟᱱᱮ ᱱᱤᱭᱟᱹ ᱫᱷᱟᱣ ᱡᱮᱢᱚᱱ ᱟᱹᱞᱩ ᱪᱟᱹᱥᱤ ᱫᱚ ᱵᱚᱦᱚᱜ ᱵᱟᱧᱪᱟᱣ ᱥᱮ ᱟᱠᱚᱣᱟᱜ ᱡᱟᱦᱟᱸ ᱠᱚ ᱠᱷᱚᱨᱪᱟ ᱞᱮᱫᱟ, ᱚᱱᱟ ᱵᱟᱧᱪᱟᱣ ᱦᱚᱸ ᱵᱟᱝ ᱦᱩᱭᱩ ᱟᱠᱟᱱᱟ᱾ ᱵᱟᱫᱟᱢ ᱨᱮᱫᱚ ᱚᱱᱠᱟᱱᱟᱜ ᱦᱩᱭᱩᱜᱼᱟ ᱥᱮ ᱵᱟᱝ ᱦᱩᱭᱩᱜᱼᱟ ᱵᱟᱝ ᱵᱟᱲᱟᱭ ᱵᱟᱹᱱᱩᱜᱼᱟ, ᱚᱱᱟ ᱵᱟᱫᱟᱢ ᱫᱚ ᱵᱟᱧᱪᱟᱜ ᱜᱮᱭᱟ ᱥᱮ ᱵᱟᱝ? ᱵᱟᱧ ᱪᱟᱜᱼᱟ᱾ ᱡᱩᱫᱤ ᱡᱷᱚᱛᱚ ᱠᱷᱚᱱ ᱠᱚᱢ ᱫᱟᱢ ᱛᱟᱦᱚᱞᱮ ᱠᱷᱚᱨᱪᱟ ᱯᱟᱹᱛᱤ ᱡᱟᱦᱟᱸ ᱦᱩᱭ ᱠᱟᱱᱟ ᱚᱱᱟ ᱩᱰᱩᱠᱚᱜ ᱟ ᱥᱮ ᱵᱟᱝ?
ᱦᱮᱸ ᱚᱱᱟ ᱫᱚ ᱩᱰᱩᱠᱚᱜ ᱜᱮᱭᱟ, ᱚᱱᱟ ᱩᱰᱩᱠ ᱠᱟᱛᱮᱫ ᱟᱨᱦᱚᱸ ᱵᱟᱹᱲᱛᱤ ᱜᱚᱫᱚᱜᱼᱟ᱾ ᱱᱚᱝᱠᱟ ᱵᱟᱹᱲᱛᱤ ᱯᱩᱭᱥᱟᱹ ᱠᱚᱦᱚᱸ ᱧᱟᱢ ᱜᱚᱫᱚᱜᱼᱟ᱾
ᱦᱮᱸ ᱚᱱᱟ ᱢᱟ ᱵᱷᱟᱹᱜᱤ ᱠᱟᱛᱷᱟ ᱜᱮ ᱠᱟᱱᱟ, ᱟᱨ ᱟᱞᱩ ᱨᱚᱦᱚᱭ ᱠᱟᱛᱮᱫ ᱫᱚ ᱚᱱᱟᱛᱮ ᱟᱹᱰᱤ ᱦᱚᱲ ᱡᱷᱟᱢᱮᱞᱟ ᱧᱚᱜ ᱠᱚ ᱵᱩᱡᱷᱟᱹᱣ ᱫᱟ, ᱢᱤᱫ ᱵᱚᱪᱷᱚᱨ ᱫᱚ ᱧᱟᱢᱚᱜ ᱮᱸ ᱟᱨ ᱢᱤᱫ ᱵᱚᱪᱷᱚᱨ ᱫᱚ ᱵᱟᱝ ᱧᱟᱢᱚᱜᱼᱟ᱾ ᱮᱢᱚᱱ ᱠᱤ ᱵᱚᱱᱫᱚᱠ ᱥᱚᱱᱫᱚᱠ ᱠᱟᱛ ᱡᱟᱦᱟᱸᱭ ᱠᱚ ᱨᱚᱦᱚᱭ ᱟᱠᱟᱟᱜᱼᱟ ᱩᱱᱠᱩ ᱢᱟᱛᱚ ᱫᱚᱢᱮ ᱟᱱᱟᱴ ᱨᱮᱠᱚ ᱧᱩᱨᱦᱟᱹ ᱜᱚᱫᱚᱜᱼᱟ᱾
ᱦᱩᱸ ᱦᱩᱸ ᱦᱩᱸ
ᱫᱟᱜ ᱯᱚᱭᱥᱟ ᱦᱚᱸ ᱢᱮᱱᱟᱜᱼᱟ ᱥᱟᱨ ᱦᱚᱸ ᱫᱚᱢᱮ ᱫᱟᱢ ᱠᱟᱱᱟ ᱛᱟᱦᱚᱞᱮ ᱠᱷᱟᱱ ᱡᱳᱨ ᱜᱮ ᱟᱱᱟᱴᱚᱜᱼᱟ
ᱟᱫᱚ ᱵᱟᱫᱟᱢ ᱪᱟᱥ ᱨᱮᱫᱚ ᱩᱱᱟᱹᱝ ᱠᱤᱪᱷᱩ ᱫᱚ ᱵᱟᱝ ᱪᱤᱠᱟᱹ ᱦᱩᱭᱩᱜᱼᱟ ᱚᱱᱮ ᱢᱤᱫ ᱫᱷᱟᱣ ᱨᱚᱦᱚᱭ ᱠᱟᱛᱮ ᱥᱟᱨ ᱮᱢ ᱠᱟᱛᱮ ᱠᱚᱸᱰᱟᱨ ᱵᱟᱲᱦᱟᱜ ᱠᱷᱟᱱ ᱜᱮ ᱟᱨ ᱫᱟᱜ ᱠᱚ ᱫᱤᱱ ᱢᱟ ᱵᱟᱝ ᱵᱟᱛᱟᱱ ᱦᱩᱭᱩᱜᱼᱟ᱾
ᱢᱟᱱᱮ ᱩᱱᱟᱹᱜ ᱟᱫᱚ ᱩᱱᱟᱹᱜ ᱟᱹᱞᱩ ᱞᱮᱠᱟ ᱫᱚ ᱢᱟᱱᱮ ᱡᱷᱟᱢᱮᱞᱟ ᱦᱚᱸ ᱵᱟᱹᱱᱩᱜᱼᱟ ᱡᱟᱹᱱᱤᱡ ᱟᱹᱞᱩ ᱫᱚ ᱥᱚᱯᱛᱟ ᱯᱤᱪᱷᱤ ᱫᱟᱜ ᱠᱚ ᱯᱟᱸᱡᱟᱣ ᱦᱩᱭᱩᱜᱼᱟ᱾
ᱦᱳᱭ ᱦᱳᱭ
ᱦᱚᱲ ᱞᱟᱜᱟᱜᱼᱟ᱾
ᱨᱚᱦᱚᱭ ᱞᱟᱹᱜᱤᱫ ᱟᱨ ᱚᱱᱟ ᱛᱩᱫ ᱞᱟᱹᱜᱤᱫ ᱜᱮ ᱦᱚᱲ ᱠᱚ ᱠᱟᱹᱡ ᱠᱚ ᱫᱚᱨᱠᱟᱨᱚᱜᱼᱟ
ᱟᱫᱚ ᱱᱚᱣᱟ ᱟᱹᱞᱩ ᱫᱚ ᱜᱚᱢᱠᱮ ᱟᱹᱰᱤ ᱢᱟᱱᱮ ᱞᱟᱜᱟᱜ ᱜᱮᱭᱟ ᱠᱚ ᱦᱚᱲ ᱰᱷᱮᱨ ᱜᱮ ᱨᱚᱦᱚᱭ ᱡᱚᱠᱷᱚᱱ ᱦᱚᱸᱠᱚ ᱞᱟᱜᱟᱜᱼᱟ᱾ ᱚᱱᱟ ᱯᱚᱨᱮ ᱟᱨᱚ ᱥᱟᱨᱟ ᱡᱟᱦᱟᱸ ᱦᱟᱥᱟᱜ-ᱟ ᱛᱟᱭᱚᱢ ᱛᱮ ᱯᱩ ᱠᱟᱛᱮᱫ ᱩᱱ ᱢᱟ ᱦᱚᱲ ᱠᱚ ᱞᱟᱜᱟᱜ ᱜᱮᱭᱟ ᱟᱨ ᱫᱟᱜ ᱯᱟᱡᱟᱣ ᱢᱟ ᱥᱚᱯᱛᱟ ᱨᱮ ᱢᱮᱱᱟᱜ ᱜᱮᱭᱟ ᱠᱷᱚᱨᱪᱟ ᱨᱮᱱᱟᱜ ᱢᱟᱱᱮ ᱟᱹᱰᱤ ᱰᱷᱮᱨ ᱜᱮᱭᱟ
ᱦᱳᱭ ᱦᱳᱭ
ᱟᱱᱮ ᱚᱲᱟᱜ ᱦᱚᱲᱮ ᱫᱟᱜ ᱮᱢ ᱯᱟᱡᱟᱣ ᱨᱮᱦᱚᱸ ᱠᱷᱟᱹᱴᱟᱹᱞᱤ ᱵᱤᱥᱤ ᱢᱮᱱᱟᱜᱼᱟ᱾ ᱟᱨ ᱵᱟᱫᱟᱢ ᱨᱮᱫᱚ ᱡᱟᱹᱱᱤᱡ ᱡᱟᱢ ᱞᱟᱹᱭ ᱡᱟᱢ ᱞᱟᱹᱭ ᱠᱮᱫᱟ ᱚᱱᱟ ᱦᱤᱥᱟᱹᱵ ᱛᱮᱫᱚ ᱦᱚᱭ ᱛᱚ ᱚᱱᱠᱟ ᱫᱚ ᱵᱟᱹᱱᱩᱜ-ᱟ᱾
ᱵᱟᱝᱼᱟ ᱚᱱᱠᱟ ᱫᱟᱜ ᱫᱚ ᱵᱤᱥᱤ ᱫᱚ ᱵᱟᱝ ᱯᱟᱡᱟᱣ ᱦᱩᱭᱩᱜ ᱜᱮᱭᱟ ᱩᱱᱟᱹᱜ ᱵᱟᱭ ᱫᱚᱨᱠᱟᱨᱚᱜᱼᱟ ᱩᱱᱟᱹᱜ ᱢᱟᱱᱮ
ᱛᱟᱦᱚᱞᱮ ᱠᱷᱟᱹᱴᱟᱹᱞᱤ ᱦᱚᱸ ᱠᱚᱢ ᱜᱮ ᱠᱚᱢ ᱠᱷᱚᱨᱪᱟ ᱛᱮᱜᱮ ᱠᱟᱹᱴᱤᱡ ᱫᱷᱟᱹᱨ ᱜᱮ ᱦᱩᱭᱩᱜᱼᱟ ᱚᱱᱟᱜᱮ ᱱᱟᱯᱟᱭ-ᱟ᱾
ᱦᱳᱭ ᱟᱫᱚ ᱚᱱᱮ ᱛᱩᱫ ᱦᱚᱪᱚ ᱚᱱᱟ ᱛᱩᱫ ᱦᱚᱪᱚᱜᱮ ᱟᱨ ᱚᱱᱟ ᱜᱚᱫ ᱠᱚ ᱚᱱᱮ ᱚᱱᱟ ᱨᱮᱜᱮ ᱦᱚᱲ ᱠᱚ ᱠᱟᱹᱡ ᱠᱚ ᱞᱟᱜᱟᱜᱼᱟ᱾ ᱚᱱᱟ ᱛᱮᱢᱟ ᱵᱟᱭ ᱥᱚᱢᱵᱷᱚᱵᱚᱜᱼᱟ᱾
ᱦᱮᱸ ᱟᱫᱚ ᱟᱞᱮ ᱱᱚᱣᱟ ᱫᱷᱟᱨᱮ ᱫᱚ ᱵᱟᱝᱠᱚ ᱪᱟᱥ ᱜᱮᱭᱟ ᱠᱟᱹᱴᱤᱡ ᱥᱟᱦᱟ ᱨᱮ ᱠᱚ ᱪᱟᱥ-ᱟ᱾ ᱟᱫᱚ ᱱᱤᱭᱟᱹ ᱫᱷᱟᱣ ᱫᱚ ᱧᱮᱞᱚᱜ ᱠᱟᱱ ᱛᱟᱦᱮᱼᱟ ᱦᱟᱱᱟ ᱡᱟᱦᱟᱸ ᱦᱳᱲᱩ ᱫᱟᱞ ᱢᱮᱥᱤᱱ ᱡᱟᱦᱟᱸ ᱦᱚᱯᱟᱨ ᱚᱱᱟ ᱛᱮᱦᱚᱸ ᱠᱚ ᱫᱟᱞ ᱧᱩᱨᱦᱤᱭᱮᱫ ᱛᱟᱦᱮᱸᱫ-ᱟ᱾
ᱯᱟᱫᱟᱢ
ᱦᱮᱸ
ᱦᱳᱭ ᱦᱳᱭ ᱚᱱᱟ ᱛᱮᱦᱚᱸ ᱟᱫᱚ ᱚᱸᱰᱮ ᱦᱚᱸ ᱯᱩᱭᱥᱟᱹ ᱮᱢ ᱦᱩᱭᱩᱜᱼᱟ
ᱦᱮᱸ ᱟᱫᱚ ᱠᱟᱹᱴᱤᱡ ᱥᱚᱞᱦᱮᱜ-ᱟ ᱥᱚᱢᱚᱭ ᱦᱚᱸ ᱠᱚᱢ ᱞᱟᱜᱟᱜᱼᱟ ᱯᱚᱭᱹᱥᱟ ᱞᱟᱜᱟᱜᱼᱟ᱾ ᱡᱮᱢᱚᱱ ᱦᱚᱲᱼᱦᱚᱲ ᱫᱚ ᱯᱟᱸᱡᱟᱭ ᱮᱢ ᱦᱚᱭᱛᱚᱭ ᱧᱟᱢᱚᱜ ᱵᱟ ᱪᱚᱭ ᱧᱟᱢᱚᱜ ᱚᱱᱟ ᱦᱚᱸ ᱵᱟᱝ ᱴᱷᱤᱠ ᱠᱷᱟᱱ ᱵᱟᱝ ᱛᱟᱦᱮᱱᱟ ᱟᱹᱰᱤ ᱜᱚᱥᱟᱭ
ᱟᱹᱰᱤ ᱠᱟᱹᱢᱤ ᱥᱟᱞᱟᱜ ᱡᱚᱯᱲᱟᱣ ᱢᱮᱱᱟᱜ ᱠᱚᱣᱟ ᱚᱱᱠᱟ ᱥᱚᱢᱳᱚᱭ ᱵᱟᱠᱚ ᱮᱢ ᱫᱟᱲᱮᱭᱟᱜᱼᱟ᱾
ᱦᱮᱸ ᱱᱚᱜᱼᱚᱭ ᱟᱵᱚ ᱱᱚᱣᱟ ᱪᱟᱥ ᱠᱟᱹᱢᱤ ᱨᱮᱜᱮ ᱡᱩᱫᱤ ᱢᱤᱫ ᱫᱷᱟᱣ ᱨᱚᱦᱚᱭ ᱞᱟᱜᱟᱜᱼᱟ ᱩᱱᱫᱚ ᱟᱫᱚ ᱦᱚᱲ ᱵᱟᱢ ᱧᱟᱢᱮᱭᱟ ᱨᱚᱦᱚᱭ ᱦᱚᱪᱚ ᱞᱟᱹᱜᱤᱫ
ᱦᱳᱭ ᱦᱳᱭ
ᱡᱚᱛᱚ ᱦᱚᱲ ᱠᱚ ᱨᱚᱦᱚᱭᱟ ᱡᱮ ᱡᱟᱨ ᱟᱫᱚ ᱚᱠᱚᱭ ᱞᱟᱜᱟᱜᱼᱟ ᱨᱚᱦᱚᱭᱟ
ᱦᱳᱭ
ᱴᱟᱠᱴᱟᱨ ᱠᱚᱦᱚᱸ ᱟᱞᱮᱥᱮᱫ ᱫᱚ ᱢᱤᱫ ᱫᱷᱟᱣ ᱛᱮ ᱟᱯᱮ ᱥᱮᱫ ᱡᱮᱢᱚᱱ ᱡᱩᱫᱤ ᱫᱟᱜᱚᱜᱼᱟ ᱢᱤᱫ ᱫᱷᱟᱣ ᱵᱟᱝ ᱟᱡᱮᱫᱚᱜ ᱟᱞᱮ ᱥᱮᱫ ᱢᱟ ᱢᱤᱫ ᱫᱷᱟᱣ ᱫᱟᱜ ᱞᱮᱱᱠᱷᱟᱱ ᱦᱚᱲ ᱦᱚᱸᱠᱚ ᱢᱚᱱᱮᱭᱟ ᱡᱮ ᱢᱤᱫ ᱫᱷᱟᱣ ᱡᱟᱦᱟᱸ ᱞᱮᱠᱟᱛᱮ ᱞᱚᱥᱚᱫ ᱠᱟᱛᱮ ᱨᱚᱦᱚᱭ ᱠᱟᱜ-ᱟᱹᱧ ᱠᱤᱱᱛᱩ ᱡᱩᱫᱤ ᱴᱟᱠᱴᱟᱨ ᱵᱟᱝ ᱧᱟᱢᱚᱜᱼᱟ ᱟᱫᱚ ᱩᱱ ᱛᱮᱜᱮ ᱫᱟᱜ ᱦᱚᱸ ᱟᱸᱡᱮᱫᱚᱜᱼᱟ
ᱚᱱᱠᱟᱱ ᱟᱸᱴ ᱟᱞᱮ ᱫᱚ ᱟᱹᱰᱤ ᱡᱳᱨ ᱜᱮᱞᱮ ᱢᱟᱱᱮ ᱟᱹᱭᱠᱟᱹᱣ ᱜᱮᱭᱟ
ᱮᱴᱠᱮᱴᱚᱬᱮᱜ ᱜᱮᱭᱟᱯᱮ ᱪᱟᱥ ᱠᱚᱦᱚᱸ ᱦᱩᱸ
ᱟᱫᱚ ᱵᱟᱫᱟᱢ ᱫᱚ ᱛᱤᱥ ᱯᱮ ᱨᱚᱦᱚᱭᱟ ᱛᱤᱥ ᱯᱮ ᱛᱩᱫᱽ ᱜᱮᱭᱟ
ᱵᱟᱫᱟᱢ ᱫᱚ ᱚᱱᱟ ᱦᱚᱸ ᱱᱚᱜᱼᱚᱭ ᱦᱩᱲᱩ ᱠᱚ ᱪᱷᱩᱲᱤᱭᱟᱹ ᱨᱟᱠᱟᱵ ᱵᱟᱲᱟ ᱠᱟᱛᱮᱱ ᱡᱮᱢᱚᱱ ᱱᱚᱜᱼᱚᱭ ᱱᱤᱛᱚᱜ ᱦᱟᱸᱜ ᱫᱟᱜ ᱨᱮᱱᱟᱜ ᱦᱩᱲᱩ ᱥᱮ ᱟᱥᱟᱲ ᱵᱚᱸᱜᱟ ᱨᱮᱱᱟᱜ ᱡᱟᱦᱟᱸ ᱦᱩᱲᱩ ᱵᱚᱱ ᱨᱚᱦᱚᱭᱮᱫᱼᱟ ᱱᱚᱶᱟ ᱦᱩᱲᱩ ᱤᱨ ᱨᱟᱠᱟᱵ ᱵᱟᱲᱟ ᱞᱮᱠᱷᱟᱱ ᱜᱮ ᱟᱫᱚ ᱚᱱᱟ ᱫᱚ ᱵᱮ ᱨᱚᱦᱚᱭ
ᱟᱨ ᱛᱟᱦᱚᱞᱮ ᱛᱤᱥ ᱯᱮ ᱛᱟᱲᱟᱣᱟ ᱟᱨ ᱥᱮᱯᱮ ᱛᱤᱥ
ᱚᱱᱟ ᱱᱚᱝᱠᱟ ᱮᱸ ᱮᱯᱨᱤᱞ ᱢᱟᱥ ᱠᱚᱥᱮᱱ ᱡᱟᱱᱣᱟᱨᱤ ᱠᱤ ᱰᱤᱥᱮᱢᱵᱚᱨ ᱥᱮᱫ ᱨᱮ ᱡᱩᱫᱤ ᱨᱚᱦᱚᱭ ᱦᱩᱭᱱᱟ ᱞᱮ ᱮᱯᱨᱤᱞ ᱠᱚᱥᱮᱫ ᱠᱷᱟᱱ ᱜᱮ ᱚᱱᱟ ᱫᱚ ᱛᱟᱲᱟᱜ ᱤᱭᱟᱹ ᱦᱩᱭᱩᱜᱼᱟ ᱛᱩᱫ ᱦᱩᱭᱩᱜᱼᱟ
ᱦᱮᱸ ᱚᱱᱟ ᱦᱚᱸ ᱟᱹᱰᱤ ᱱᱟᱯᱟᱭ ᱜᱮᱭᱟ ᱮᱯᱨᱤᱞ ᱛᱤᱛ ᱢᱟᱱᱮ ᱟᱨ ᱥᱤᱛᱩᱝ ᱠᱚ ᱛᱟᱦᱮᱱ ᱜᱮᱭᱟ
ᱦᱳᱭ ᱦᱳᱭ ᱩᱱᱟᱹᱜ ᱮᱯᱨᱤᱞ ᱫᱚ ᱵᱟᱝ ᱪᱟᱞᱟᱜᱼᱟ ᱢᱟᱨᱪ ᱢᱟᱥ ᱠᱚ ᱥᱮᱱ ᱠᱷᱟᱱᱜᱮ ᱛᱩᱫ ᱦᱩᱭᱩᱜᱼᱟ ᱚᱱᱟ ᱫᱚ
ᱟᱫᱚ ᱡᱩᱫᱤ ᱠᱷᱮᱛ ᱨᱮᱯᱮ ᱫᱚᱦᱚ ᱠᱟᱜ ᱜᱮᱭᱟ ᱛᱩᱫ ᱠᱟᱛᱮ ᱥᱮᱯᱮ ᱟᱹᱜᱩ ᱩᱛᱟᱹᱨ ᱜᱮᱭᱟ ᱛᱩᱫ ᱠᱟᱛᱮ ᱟᱹᱜᱩ ᱩᱛᱟᱹᱨ
ᱛᱩᱫ ᱠᱟᱛᱮᱫ ᱢᱤᱫ ᱫᱤᱱ ᱜᱟᱱ ᱫᱚᱦᱚ ᱦᱩᱭᱩᱜᱼᱟ ᱨᱚᱦᱚᱲ ᱞᱮᱱᱠᱷᱟᱱᱜᱮ ᱟᱫᱚ ᱚᱱᱟ ᱫᱚ ᱟᱹᱜᱩ ᱩᱛᱟᱹᱨ ᱵᱟᱝᱠᱷᱟᱱ ᱚᱸᱰᱮᱜᱮ ᱜᱚᱫ ᱟᱨ ᱵᱟᱝᱠᱷᱟᱱ ᱫᱟᱜ ᱠᱚ ᱤᱱᱟᱹ ᱛᱮᱢᱟ ᱦᱮᱡ ᱥᱮᱴᱮᱨᱚᱜ ᱜᱮᱭᱟ ᱛᱚ ᱚᱱᱮ ᱠᱟᱞ ᱵᱚᱭᱥᱟᱠᱷᱤ ᱦᱚᱲ ᱠᱚ ᱦᱩᱭᱩᱜᱼᱟ ᱤᱱᱟᱹ ᱛᱮᱜᱮ ᱵᱟᱝᱠᱷᱟᱱᱮ ᱞᱚᱦᱚᱫᱟ
ᱦᱮᱸ ᱟᱫᱚ ᱜᱚᱢᱠᱮ ᱚᱱᱟ ᱫᱚ ᱵᱟᱝᱠᱚ ᱟᱹᱠᱤᱨ ᱜᱮᱛᱟ ᱯᱮᱭᱟ ᱡᱟᱦᱟᱸᱭ ᱡᱩᱫᱤ ᱢᱚᱱᱮ ᱠᱮᱫᱟᱭ ᱤᱧ ᱤᱫᱤ ᱡᱚᱱᱟᱜ ᱟᱹᱧ ᱚᱱᱠᱟ ᱵᱟᱝ ᱠᱩᱢᱲᱩᱩᱜ ᱜᱮᱭᱟ ᱦᱮᱸ ᱦᱮᱸ
ᱟᱫᱚ ᱠᱩᱢᱵᱽᱲᱩ ᱠᱚᱫᱚ ᱚᱱᱠᱟ ᱫᱚ ᱱᱚᱛᱮ ᱨᱮᱢᱟ ᱵᱟᱝ ᱠᱚ ᱵᱩᱡᱷᱟᱹᱜ ᱜᱮᱭᱟ ᱟᱹᱛᱳ ᱫᱤᱥᱚᱢ ᱡᱟᱭᱜᱟ ᱠᱟᱱᱟ ᱛᱚ
ᱦᱮᱸ ᱚᱱᱟ ᱢᱟ ᱱᱟᱯᱟᱭ ᱠᱟᱛᱷᱟ ᱜᱮ ᱵᱟᱝᱠᱚ ᱵᱩᱡᱷᱟᱹᱣ ᱞᱮᱱᱠᱷᱟᱱ ᱵᱷᱟᱜᱮ ᱜᱮᱭᱟ ᱦᱮᱸ ᱟᱞᱮ ᱥᱮᱫ ᱢᱟ ᱟᱱᱟᱡᱽ ᱠᱚᱞᱮ ᱨᱚᱦᱚᱭ ᱠᱟᱜᱼᱟ ᱚᱱᱟ ᱠᱚ ᱜᱚᱫ ᱟᱹᱠᱤᱨ ᱜᱮᱭᱟ ᱛᱤᱱᱟᱹᱜ ᱮᱢ ᱦᱚᱨᱚᱭᱟ ᱟᱨ ᱛᱤ ᱨᱮᱜᱮᱢ ᱦᱚᱨᱚᱜ ᱠᱟᱜᱼᱟ ᱚᱱᱟ ᱟᱱᱟᱴ ᱠᱚ ᱛᱟᱦᱮᱱ ᱠᱟᱱ ᱜᱮᱭᱟ
ᱦᱳᱭ ᱦᱳᱭ
ᱟᱫᱚ ᱪᱮᱫ ᱦᱚᱸ ᱵᱟᱝ ᱪᱤᱠᱟᱹ ᱜᱟᱱᱚᱜᱼᱟ ᱡᱚᱢ ᱦᱚᱪᱚᱣ ᱟᱹᱱᱤᱡᱼᱟ ᱪᱤᱠᱟᱹᱭᱮᱟᱢ᱾
ᱦᱚᱸ ᱚᱱᱟ ᱢᱟ ᱠᱟᱛᱷᱟ ᱜᱮ ᱫᱤᱱᱟᱹᱥᱟᱨᱟ ᱦᱚᱨᱚ ᱦᱚᱸᱛᱚ ᱵᱟᱢ ᱫᱟᱲᱮᱭᱟᱜᱼᱟ
ᱚᱦᱮᱸᱜ ᱚᱦᱮᱸᱜ ᱟᱨᱦᱚᱸ ᱟᱭᱢᱟ ᱠᱟᱹᱢᱤ ᱢᱮᱱᱟᱜᱼᱟ ᱚᱱᱟ ᱠᱚᱦᱚᱸ ᱧᱮᱞ ᱦᱩᱭᱩᱜᱼᱟ ᱥᱮ
ᱦᱳᱭ ᱦᱳᱭ
ᱛᱟᱦᱚᱞᱮ ᱚᱱᱠᱟᱱᱟᱜ ᱠᱟᱹᱢᱤ ᱦᱚᱨᱟ ᱠᱚᱫᱚ ᱵᱟᱝ ᱜᱟᱱᱚᱜ ᱜᱮᱭᱟ ᱟᱹᱰᱤ ᱡᱟᱭᱜᱟ